ᱦᱮᱞᱳ
ᱦᱮ ᱨᱚᱲ ᱠᱚ ᱟᱸᱡᱚᱢᱚᱜ ᱠᱟᱱᱟ
ᱦᱚᱸ ᱟᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱ ᱛᱮ ᱵᱮᱥ ᱞᱮᱠᱟ
ᱦᱚᱸ ᱟᱸᱡᱚᱢᱚᱜ ᱠᱟᱱᱟ ᱵᱮᱥ ᱵᱟᱲᱟᱜᱮ ᱪᱮᱫ ᱯᱮ ᱪᱤᱠᱟᱹᱭᱮᱜᱼᱟ
ᱱᱚᱭ ᱪᱮ ᱵᱟᱝ ᱜᱮ ᱱᱚᱜᱚᱭ ᱫᱟᱠᱟ ᱠᱚᱞᱮ ᱡᱚᱢ ᱠᱟ ᱛᱮ ᱫᱩᱲᱩᱵ ᱟᱠᱟᱱᱟᱞᱮ ᱟᱨ ᱟᱭᱳ ᱛᱟᱠᱚ ᱫᱚᱠᱚ ᱜᱤᱛᱤᱡ ᱥᱟᱱᱟ ᱠᱚ ᱤᱧ ᱫᱩᱧ ᱫᱩᱲᱩᱵ ᱟᱠᱟᱱᱟ
ᱚ ᱟᱪᱪᱷᱟ
ᱦᱚ ᱟᱯᱮ ᱫᱚ ᱪᱮᱜ ᱯᱮ ᱪᱤᱠᱟᱹᱭᱮᱫᱟ
ᱟᱞᱮ ᱪᱮ ᱦᱚᱸ ᱵᱟ ᱟᱞᱮ ᱦᱚᱜ ᱚᱭ ᱡᱚᱢ ᱠᱮᱫᱟᱞᱮ ᱱᱤᱛᱚᱜ ᱜᱮ ᱟᱫᱚ ᱡᱟᱹᱯᱤᱫ ᱥᱟᱱᱟ ᱠᱟᱱᱟ ᱟᱫᱚ ᱫᱩᱲᱩᱵ ᱵᱟᱲᱟ ᱦᱩᱭ ᱟᱠᱟᱱᱟ ᱱᱚᱜᱚᱭ
ᱚ
ᱦᱚᱭ ᱡᱚᱢ ᱞᱮᱠᱷᱟᱡ ᱢᱟ ᱡᱟᱹᱯᱤᱫ ᱥᱟᱱᱟ ᱜᱮᱭᱟ ᱥᱮ ᱮᱱᱠᱷᱟᱱ
ᱦᱮᱸ ᱡᱚᱢ ᱞᱮᱠᱷᱟᱱ ᱢᱟ ᱟᱹᱰᱤ ᱞᱚᱜᱚᱱ ᱜᱮ ᱡᱟᱹᱯᱤᱫ ᱥᱟᱱᱟ ᱼᱟ ᱢᱤ ᱡᱚᱠᱷᱟ ᱫᱚ ᱟᱹᱰᱤ ᱡᱳᱨ ᱜᱮ ᱡᱟᱹᱯᱤ ᱡᱟᱹᱯᱤ ᱥᱟᱱᱟ-ᱟ ᱟᱫᱚ ᱚᱱᱟ ᱡᱟᱹᱯᱤᱫ ᱱᱮᱥᱟ ᱠᱟᱴᱟᱣ ᱞᱮᱱᱠᱷᱟᱱ ᱜᱮ
ᱦᱩᱸ ᱟᱫᱚ ᱵᱟᱝ ᱡᱟᱹᱯᱤᱫ ᱥᱟᱱᱟ ᱯᱚᱨᱮ ᱫᱚ ᱜᱤᱛᱤᱡ ᱞᱮᱱᱠᱷᱟᱱ ᱫᱚ ᱵᱟᱝ ᱥᱟᱱᱟᱣᱟ ᱡᱚᱠᱷᱚᱱ ᱵᱟᱢ ᱡᱟᱹᱯᱤᱫ ᱵᱟᱢ ᱜᱤᱛᱤᱡ ᱟ ᱥᱮ ᱮᱸᱰᱮᱠᱷᱟᱱ ᱫᱚ ᱡᱟᱹᱯᱤᱫ ᱥᱟᱱᱟ ᱢᱮᱭᱟ
ᱦᱮᱸ ᱩᱱᱜᱟ ᱟᱹᱰᱤ ᱡᱳᱨ ᱡᱟᱹᱯᱤᱫ ᱥᱟᱱᱟᱣ ᱼᱟ।
ᱦᱩᱸ
ᱦᱩᱸ
ᱟᱨ ᱛᱚᱵᱮ ᱦᱩᱲᱩ ᱠᱚᱫᱚ ᱯᱮ ᱨᱚᱦᱚᱭ ᱪᱟᱵᱟ ᱠᱮᱜᱼᱟ ᱥᱮ ᱵᱟᱝᱟ
ᱦᱩᱲᱩ ᱠᱚᱫᱚ ᱟᱞᱮ ᱫᱚ ᱟᱹᱰᱤ ᱫᱤᱱ ᱨᱮᱜᱮᱞᱮ ᱨᱚᱦᱚᱭ ᱪᱟᱵᱟ ᱟᱠᱟᱜᱼᱟ ᱟᱹᱰᱤ ᱫᱤᱱ ᱠᱷᱚᱱᱜᱮ ᱠᱷᱮᱛ ᱠᱚᱦᱚᱸ ᱫᱟᱜ ᱮᱱ ᱛᱟᱞᱮᱭᱟ ᱟᱫᱚ ᱨᱚᱦᱚᱭ ᱠᱟᱜᱼᱟ ᱞᱮ ᱚᱱᱟᱛᱮ ᱟᱹᱰᱤ ᱞᱟᱦᱟ ᱠᱷᱚᱱᱟᱜ ᱜᱮ ᱾
ᱚ ᱾
ᱚ, ᱟᱯᱮ ᱫᱚ ᱛᱟᱦᱚᱞᱮ?
ᱟᱞᱮ ᱫᱚ ᱟᱞᱮ ᱫᱚ ᱵᱟᱨᱦᱮ ᱫᱤᱥᱚᱢᱞᱮ ᱛᱟᱦᱮᱱᱟ ᱛᱚ, ᱟᱫᱚ ᱚᱲᱟᱜ ᱨᱮ ᱠᱚ ᱨᱚᱦᱚᱭᱮᱫ ᱛᱟᱞᱮᱭᱟ ᱾
ᱚ ᱾
ᱦᱳᱭ ᱾
ᱦᱮᱸ ᱛᱚ ᱾
ᱦᱚᱭ ᱾ ᱟᱞᱮ ᱱᱚᱱᱛᱮ ᱫᱚ ᱵᱟᱠᱚ ᱨᱚᱦᱚᱭᱮᱫᱟ ᱟᱞᱮ ᱫᱚ ᱾ ᱵᱟᱨᱭᱟ ᱨᱮ ᱦᱮᱱᱟᱜ ᱟᱨ ᱫᱟᱠᱟ ᱠᱚᱫᱚ ᱯᱮ ᱡᱚᱢ ᱠᱮᱜᱼᱟ ᱥᱮ ᱵᱟᱝ?
ᱚ ᱦᱚᱸ ᱫᱟᱠᱟ ᱠᱚᱫᱚ ᱡᱚᱢ ᱦᱩᱭ ᱠᱟᱱᱟ ᱾
ᱚᱸ, ᱪᱮᱫ ᱯᱮ ᱩᱛᱩ ᱞᱮᱫᱟ ᱟᱯᱮ ᱫᱚ?
ᱟᱞᱮ ᱫᱚᱞᱮ ᱩᱛᱩ ᱞᱮᱫᱟ ᱡᱤᱞ ᱞᱮ ᱩᱛᱩ ᱞᱮᱫᱟ ᱛᱮᱦᱮᱱ ᱫᱚ ᱡᱤᱞ ᱟᱞᱩ ᱞᱮ ᱩᱛᱩ ᱞᱮᱫᱟ᱾
ᱪᱮᱫ ᱡᱤᱞ ᱯᱮ ᱩᱛᱩ ᱞᱮᱫᱟ ᱛᱮᱦᱮᱧ ᱫᱚ?
ᱥᱩᱠᱨᱤ ᱡᱤᱞ ᱞᱮ ᱩᱛᱩ ᱞᱮᱫᱟ ᱛᱮᱦᱮᱧ ᱫᱚ ᱦᱟᱴ ᱛᱟᱦᱮᱸ ᱠᱟᱱᱟ, ᱟᱫᱚ ᱥᱩᱠᱨᱤ ᱡᱤᱞ ᱞᱮ ᱦᱟᱛᱟᱣ ᱟᱹᱜᱩ ᱠᱮᱜᱼᱟ ᱦᱟᱴ ᱨᱮ ᱛᱮᱦᱮᱧ ᱫᱚ ᱟᱹᱰᱤ ᱡᱳᱨ ᱥᱚᱥᱛᱟ ᱛᱮᱠᱚ ᱟᱹᱠᱷᱨᱤᱧᱮᱫ ᱛᱟᱦᱮᱱᱟ ᱾
ᱦᱩᱸ ᱦᱩᱸ ᱾
ᱦᱚᱸ ᱾ ᱟᱫᱚ ᱫᱟᱜ ᱨᱮ ᱦᱟᱴ ᱛᱚ ᱯᱟᱞᱮ ᱪᱚ ᱫᱟᱜᱮᱫ ᱛᱟᱦᱮᱱᱟ ᱚᱱᱟ ᱠᱷᱟᱹᱛᱤᱨ ᱛᱮ ᱯᱟᱞᱮᱜ ᱥᱚᱥᱛᱟ ᱛᱮᱠᱚ ᱟᱠᱷᱨᱤᱧᱮᱫ ᱛᱟᱦᱮᱱᱟ ᱾ ᱢᱤᱫᱥᱚ ᱴᱟᱠᱟ ᱠᱮᱡᱤ ᱟᱨ ᱵᱟᱠᱷᱟᱱ ᱚᱠᱟᱨᱮ ᱯᱮᱥᱚ ᱴᱟᱠᱟ ᱠᱮᱡᱤ ᱥᱩᱠᱨᱤ ᱡᱤᱞ ᱾
ᱚ ᱛᱮᱦᱤᱧ ᱫᱚ ᱛᱟᱦᱚᱞᱮ ᱟᱹᱰᱤ ᱥᱚᱜ ᱥᱚᱥᱛᱟ ᱛᱮᱯᱮ ᱧᱟᱢ ᱠᱮᱫᱟ ᱵᱟᱝ!
ᱦᱮᱸᱻ
ᱚᱱᱟ ᱠᱷᱟᱹᱛᱤᱨ ᱛᱮᱜᱮ ᱛᱮᱦᱮᱱ ᱫᱚ ᱚᱱᱟ ᱥᱩᱠᱨᱤ ᱡᱤᱞ ᱜᱮᱞᱮ ᱦᱟᱛᱟᱣ ᱠᱮᱜᱼᱟ ᱾
ᱚ ᱦᱚ ᱦᱳᱭ ᱾ ᱦᱚᱜᱼᱚᱱᱟ ᱦᱚᱸ ᱱᱟᱯᱟᱭ ᱜᱮᱭᱟ ᱥᱩᱠ-ᱥᱩᱠᱨᱤ ᱡᱤᱞ ᱦᱚᱸ ᱵᱮᱥ ᱜᱮ ᱵᱩᱡᱷᱟᱹᱜ ᱫᱚ ᱾
ᱦᱮᱸ ᱥᱩᱠᱨᱤ ᱡᱤᱞ ᱵᱮᱥ ᱜᱮ ᱵᱩᱡᱷᱟᱹᱜᱼᱟ ᱟᱹᱰᱤ ᱪᱮᱨᱦᱟ ᱠᱚᱥᱟᱣ ᱠᱚᱥᱟᱣ ᱡᱩᱫᱤᱢ ᱩᱛᱩᱭᱟ ᱾ ᱟᱹᱰᱤ ᱪᱮᱨᱦᱟ ᱵᱩᱡᱷᱟᱹᱜᱼᱟ ᱾ ᱠᱤᱱᱵᱟ ᱫᱚᱢᱮ ᱟᱞᱚᱢ ᱨᱟᱥᱤᱭᱟ ᱚᱱᱟ ᱦᱚᱸ ᱵᱷᱟᱜᱮ ᱵᱩᱡᱷᱟᱹᱜ ᱜᱮᱭᱟ ᱾
ᱦᱳᱭ ᱦᱳᱭ ᱞᱮᱴᱚ ᱜᱮ ᱡᱟᱹᱥᱛᱤ ᱫᱚ ᱥᱤᱵᱤᱞᱟ ᱾
ᱦᱳᱭ ᱞᱮᱴᱚ ᱜᱮ ᱟᱹᱰᱤ ᱵᱟᱹᱲ ᱡᱟᱹᱥ ᱵᱟᱹᱲᱛᱤ ᱥᱤᱵᱤᱞᱟ ᱾
ᱦᱮᱸᱻ ᱟᱞᱮ ᱦᱚᱸᱞᱮ ᱩᱛᱩᱭ ᱜᱮᱭᱟ ᱟᱫᱚ ᱱᱚᱛᱮ ᱨᱮ ᱢᱟ ᱵᱟᱭ ᱧᱟᱢᱚᱜᱼᱟ ᱥᱮ ᱮᱸᱰᱮᱠᱷᱟᱱ ᱚᱲᱟᱜ ᱨᱮ ᱧᱟᱢᱚᱜ ᱜᱮᱭᱟ ᱾
ᱦᱮᱸᱛᱚ, ᱟᱫᱚ ᱠᱟᱹᱢᱤ ᱫᱚ ᱚᱠᱟᱨᱮᱢ ᱪᱟᱞᱟᱣ ᱠᱟᱱᱛᱮ?
ᱠᱟᱹᱢᱤ ᱫᱚ ᱵᱟᱝᱼᱟ ᱟᱞᱮᱫᱚ ᱱᱚᱛᱮ ᱨᱮᱞᱮ ᱛᱟᱦᱮᱱᱟ, ᱤᱧ ᱵᱟᱵᱟ
ᱚᱻ ᱛᱟᱦᱮᱱᱟᱯᱮ, ᱤᱧ ᱫᱩᱧ ᱞᱮᱭᱫᱟ ᱠᱟᱹᱢᱤ ᱡᱟᱹᱱᱤᱡ ᱠᱷᱟᱱ!
ᱵᱟᱝᱼᱟ ᱠᱟᱹᱢᱤ ᱫᱚ ᱵᱟᱝᱼᱟ ᱾
ᱚᱻ
ᱤᱧ ᱵᱟᱵᱟ ᱰᱮᱣᱴᱤ ᱱᱚᱛᱮ ᱨᱮ ᱰᱮᱣᱴᱤᱼᱟᱭ ᱱᱚᱛᱮ ᱨᱮ ᱠᱟᱢᱤᱭᱟᱭ ᱾ ᱮᱸᱰᱮᱠᱷᱟᱱ ᱱᱚᱛᱮ ᱨᱮᱜᱮᱞᱮ ᱛᱟᱦᱮᱱ ᱠᱟᱱᱟ ᱾
ᱦᱮᱸᱛᱚ ᱾
ᱦᱳᱭ ᱾
ᱟᱨ ᱱᱮᱛᱚᱜ ᱢᱟ ᱡᱟᱹᱯᱤᱫ ᱥᱟᱱᱟᱤᱧ ᱠᱟᱱᱟ ᱤᱧ ᱢᱟ ᱫᱚᱢᱮ ᱜᱮ ᱪᱮᱫ ᱮᱢ ᱞᱟᱹᱭᱟ ᱞᱟᱹᱭᱦᱚᱸ ᱱᱚᱣᱟ ᱦᱚᱸ ᱜᱟᱯᱟ ᱜᱮ ᱢᱩᱪᱟᱹᱫᱚᱜ ᱞᱟᱹᱜᱤᱫ ᱟᱨ ᱱᱚᱣᱟ ᱦᱚᱸ ᱜᱟᱯᱟ ᱜᱮ ᱢᱩᱪᱟᱹᱫᱚᱜ ᱞᱟᱹᱜᱤᱫ ᱪᱮᱫ ᱪᱤᱠᱟᱹ ᱫᱟᱲᱮᱭᱟᱜ ᱦᱩᱸᱜ-ᱩᱸ
ᱤᱧ ᱫᱩᱧ ᱢᱚᱱᱮᱭᱫᱟ ᱵᱟᱠᱷᱟᱱ ᱫᱚ ᱠᱟᱹᱴᱤᱡ ᱫᱩᱧ ᱡᱟᱹᱯᱤᱫ ᱦᱟᱛᱟᱲᱟ ᱵᱟᱠᱷᱟᱱ ᱢᱟᱱᱮ ᱟᱹᱰᱤ ᱡᱳᱨ ᱡᱟᱹᱯᱤᱫ ᱥᱟᱱᱟᱧ ᱠᱟᱱᱟ ᱥᱟᱨᱟᱫᱤᱱ ᱠᱟᱹᱢᱤ ᱦᱳᱭ ᱠᱟᱱᱟ ᱥᱮ ᱞᱟᱸᱜᱟ ᱵᱩᱡᱷᱟᱹᱜ ᱠᱟᱱᱟ ᱟᱨᱦᱚ ᱫᱟᱠᱟ ᱡᱚᱢ ᱦᱩᱭᱱᱟ ᱟᱹᱰᱤ ᱡᱳᱨ ᱜᱮ ᱞᱟᱸᱜ ᱞᱟᱸᱜᱟ ᱵᱩᱡᱷᱟᱹᱜ ᱠᱟᱱᱟ ᱦᱤᱛᱚᱜ ᱫᱚ
ᱚ ᱟᱪᱪᱷᱟ ᱦᱳᱭ ᱱᱤᱛᱚᱜ ᱟᱭᱢᱟ ᱟᱹᱰᱤ ᱟᱸᱴ ᱧᱤᱫᱟᱹᱭᱮᱱ ᱫᱚ ᱱᱤᱛᱚᱜ ᱦᱚᱸ
ᱦᱮᱸ ᱧᱤᱫᱟᱹ ᱦᱚᱸ ᱧᱤᱫᱟᱹᱭᱱᱟ
ᱦᱩᱸ
ᱚᱱᱟ ᱛᱮᱜ ᱛᱚ ᱟᱨᱚ ᱟᱹᱰᱤ ᱡᱳᱨ ᱜᱮ ᱡᱟᱹᱯᱤᱫ ᱥᱟᱱᱟ ᱦᱚ,
ᱤᱧ ᱦᱚᱸ ᱫᱚᱢᱮᱜᱮ ᱡᱟᱹᱯᱤᱜ ᱥᱟᱹᱱᱟᱹᱧ ᱠᱟᱱᱟ ᱢᱮᱱᱠᱷᱟᱱ ᱪᱤᱠᱟᱹᱭᱟᱢ᱾
ᱪᱤᱠᱟᱹᱭᱟᱢ ᱦᱮ ᱵᱟᱠᱷᱟᱱ,
ᱦᱚᱞᱟ ᱢᱟᱦᱫᱷᱮᱨ ᱜᱤᱧ ᱮᱦᱚᱵ ᱟᱠᱟᱜᱼᱟ ᱴᱟᱥ, ᱟᱨ ᱱᱤᱛᱚᱜ ᱦᱚᱸ ᱟᱹᱰᱤ ᱜᱟᱱ ᱦᱮᱱᱟᱜ ᱛᱤᱧᱟᱹ᱾ ᱴᱟᱥᱠ ᱜᱮ ᱵᱟᱝ ᱪᱟᱵᱟ ᱟᱠᱟᱱ ᱛᱤᱧᱟᱹ
ᱱᱤᱛᱚᱜ ᱜᱤᱧ ᱮᱦᱚᱵ ᱟᱠᱟᱜᱼᱟ᱾
ᱱᱤᱛᱚᱜ ᱦᱚᱸ ᱟᱹᱰᱤ ᱟᱭᱢᱟ ᱨᱚᱯᱚᱲ ᱞᱟᱜᱟᱣ ᱟᱧᱟ ᱮᱸᱰᱮᱠᱷᱟᱱ ᱱᱚᱣᱟᱜ ᱵᱟᱝ ᱠᱚᱢᱯᱤᱞᱤᱴ ᱞᱮᱠᱷᱟᱱ ᱦᱚᱸ ᱵᱟᱝ ᱜᱟᱱᱚᱜᱼᱟ ᱛᱚ,
ᱦᱳᱭᱻ
ᱦᱳᱭ ᱚᱱᱟ ᱠᱷᱟᱹᱛᱤᱨ ᱱᱚᱣᱟ ᱦᱩᱧ ᱪᱟᱵᱟᱭᱮᱜᱼᱟ᱾
ᱦᱩᱸ ᱦᱩᱸ
ᱦᱚᱭ
ᱤᱧ ᱦᱚᱸ ᱚᱜᱚᱭ ᱦᱚᱞᱟ ᱥᱮ ᱢᱟᱦᱫᱮᱨ ᱠᱷᱚᱱᱤᱧ ᱟᱨᱚᱢᱵᱚ ᱠᱟᱜᱼᱟ ᱤᱧ ᱦᱚᱸ ᱟᱫᱚ ᱟᱣᱨᱤ ᱠᱚᱢᱯᱞᱤᱴᱛᱚᱜ ᱛᱤᱧᱟ ᱤᱧ ᱦᱚᱸ ᱢᱟᱛᱨᱚ ᱢᱚᱬᱮ ᱜᱚᱴᱟᱝ ᱴᱮᱥᱠ ᱤᱧ ᱠᱚᱢᱯᱞᱤᱴ ᱟᱠᱟᱫᱼᱟ ᱛᱟᱦᱞᱮ ᱯᱩᱨᱟᱹ ᱮᱠᱷᱚᱱᱚ ᱴᱮᱠᱥ ᱠᱚᱨᱟᱣ ᱦᱩᱭᱩᱜ ᱛᱤᱧ ᱜᱮᱭᱟ᱾ ᱟᱨ ᱱᱚᱛᱮ ᱡᱟᱹᱯᱤᱫ ᱦᱚ ᱥᱟᱱᱟᱧ ᱠᱟᱱᱟ,
ᱦᱚᱭ ᱵᱟᱝ ᱡᱟᱹᱯᱤᱫ ᱦᱩᱭᱩᱜᱼᱟ ᱛᱤᱦᱤᱧ ᱫᱚ, ᱱᱚᱝᱠᱟ ᱠᱟᱛᱮᱜ ᱜᱮ ᱜᱟᱞᱢᱟᱨᱟᱣ ᱦᱩᱭᱩᱜ ᱜᱮᱭᱟ᱾ ᱜᱟᱯᱟ ᱛᱮᱫᱚ ᱢᱩᱪᱟᱹᱫ ᱦᱩᱭᱩᱜᱼᱟ᱾
ᱦᱚᱭ
ᱦᱚᱭ ᱜᱟᱯᱟ ᱢᱟ ᱦᱟᱸᱜ ᱪᱟᱵᱟᱜ ᱟᱛᱚ ᱜᱟᱯᱟ ᱢᱩᱪᱟᱹᱫ ᱦᱩᱭᱩᱜᱼᱟ᱾
ᱦᱩᱸ
ᱦᱩᱸ
ᱱᱚᱣᱟ ᱦᱚᱸ ᱵᱟᱝ ᱢᱩᱪᱟᱹᱫ ᱞᱮᱠᱷᱟᱱ ᱫᱚ ᱵᱟᱝ ᱜᱟᱱᱚᱜᱼᱟ ᱦᱟᱸᱜ ᱠᱟᱱ
ᱦᱮᱸ ᱡᱟᱜᱮ ᱴᱟᱠᱟ ᱯᱚᱭᱥᱟᱹ ᱧᱟᱢᱚᱜ ᱠᱟᱱ ᱨᱮᱦᱚ ᱚᱱᱟ ᱦᱚᱸ ᱦᱩᱸ
ᱟᱪᱪᱷᱟ ᱟᱯᱮ ᱥᱮᱫ ᱫᱚ ᱢᱟᱱᱮ ᱩᱫᱽᱜᱟᱹᱨ ᱵᱩᱡᱷᱟᱹᱜ ᱠᱟᱱᱟ ᱥᱮ? ᱨᱟᱵᱟᱝ ᱵᱩᱡᱷᱟᱹᱜ ᱠᱟᱱᱟ?
ᱟᱞᱮ ᱟᱞᱮ ᱫᱚ ᱨᱟᱵᱟᱝ ᱫᱤᱥᱚᱢ ᱨᱮᱜᱮᱞᱮ ᱛᱟᱦᱮᱱ ᱜᱮᱭᱟ, ᱮᱸᱰᱮᱠᱷᱟᱱ ᱟᱞᱮ ᱫᱚ ᱟᱨ ᱨᱟᱵᱟᱝ ᱜᱮ ᱵᱩᱡᱷᱟᱹᱜ ᱠᱟᱱ ᱜᱮᱭᱟ᱾
ᱦᱮᱼᱛᱚ
ᱟᱞᱮ ᱫᱚ ᱚᱱᱟ ᱤᱭᱟᱹ ᱜᱮᱞᱮ
ᱴᱟ ᱠᱟᱴᱤᱜ ᱨᱮᱭᱟᱲ-ᱨᱮᱭᱟᱲ ᱜᱮ ᱵᱩᱡᱷᱟᱹᱜ ᱠᱟᱱᱟ᱾
ᱚ᱾ ᱟᱞᱮ ᱫᱚ ᱱᱚᱣᱟ ᱵᱚᱨᱚᱵ ᱫᱤᱥᱚᱢ ᱨᱮᱞᱮ ᱛᱟᱦᱮᱸᱱ ᱜᱮᱭᱟ᱾
ᱚ᱾
ᱦᱳᱭ᱾
ᱛᱟᱦᱞᱮ ᱚᱱᱛᱮ ᱢᱟ ᱩᱫᱽᱜᱟᱹᱨ ᱜᱮ ᱵᱟᱝ ᱩᱫᱽᱜᱟᱹᱨ ᱵᱩᱡᱷᱟᱹᱜᱼᱟ?
ᱦᱩᱸ ᱵᱟᱭ ᱩᱫᱽᱜᱟᱹᱨᱟ ᱚᱸᱛᱮ ᱫᱚ᱾
ᱛᱟᱦᱞᱮ ᱤᱭᱟᱹ ᱱᱮᱛᱟᱨ ᱫᱤᱱ ᱟᱯᱮ ᱫᱚ ᱚᱱᱛᱮ ᱫᱚ ᱥᱩᱭᱴᱟᱨ ᱠᱚ ᱦᱚᱨᱚᱜ ᱠᱟᱜ ᱜᱮᱭᱟ?
ᱦᱮᱸ ᱦᱚᱨᱚᱜ ᱠᱟᱜ ᱞᱮ ᱟᱞᱮ ᱫᱚ ᱥᱩᱭᱮᱴᱟᱨ ᱱᱮᱛᱟᱨ ᱦᱚᱸ᱾
ᱚ᱾
ᱚ ᱚᱠᱟ ᱡᱚᱠᱷᱚᱧ ᱪᱚ ᱥᱤᱛᱩᱝ ᱫᱚᱭ ᱥᱤᱛᱩᱝ ᱜᱮᱭᱟ᱾
ᱚ ᱢᱟᱱᱮ ᱥᱤᱛᱩᱝ ᱫᱚ ᱥᱤᱛᱩᱝ ᱜᱮᱭᱟ, ᱢᱟᱱᱮ ᱥᱤᱛᱩᱝ ᱠᱟᱛᱮ ᱨᱮᱦᱚᱸ ᱢᱟᱱᱮ ᱡᱮ ᱩᱱᱟᱹᱜ ᱩᱫᱽᱜᱟᱹᱨ ᱵᱩᱡᱷᱟᱹᱜᱼᱟ ᱚᱝᱠᱟ ᱫᱚ ᱵᱟᱝᱟ ᱦᱮᱸ ᱵᱟᱝ?
ᱦᱮᱸ-ᱦᱮᱸ᱾ ᱟᱨ ᱛᱚᱵᱮ ᱚᱞᱚᱜ ᱯᱟᱲᱦᱟᱹᱣ ᱫᱚ ᱟᱢ ᱫᱚ ᱵᱟᱢ ᱚᱞᱚᱜ ᱯᱟᱲᱦᱟᱹᱣ ᱠᱟᱱᱟ ᱵᱟᱝ ᱥᱮ ᱚᱞᱚᱜ ᱯᱟᱲᱦᱟᱹᱜ ᱪᱟᱞᱟᱹᱜ ᱠᱟᱱ ᱛᱟᱢᱟ?
ᱵᱟᱝᱟ ᱚᱞᱚᱜ ᱯᱟᱲᱦᱟᱹᱜ ᱫᱚ ᱦᱟᱸᱜ ᱠᱷᱟᱱᱤᱧ ᱵᱟᱹᱜᱤ ᱠᱟᱫᱟ ᱠᱟᱹᱴᱤᱡ ᱛᱩᱧ ᱚᱞ ᱯᱟᱲᱦᱟᱹᱭ ᱞᱮᱱ ᱜᱮᱹᱭᱟ᱾ ᱢᱟᱱᱮᱹ ᱡᱟᱦᱟᱸᱥᱮᱫ ᱤᱧ ᱪᱟᱞᱟᱹᱣ ᱞᱮᱹᱱᱠᱷᱟᱱ ᱡᱟᱛᱮ ᱟᱞᱚᱧ ᱟᱸᱫᱚᱜ ᱢᱟ ᱱᱚᱝᱠᱟ ᱫᱚᱧ ᱚᱞ ᱯᱟᱲᱦᱟᱹᱣ ᱠᱟᱱ ᱜᱮᱹᱭᱟ
ᱦᱳᱭᱸ ᱟᱪᱪᱷᱟ ᱦᱳᱭ ᱱᱟᱯᱟᱹᱭ ᱠᱟᱛᱷᱟ ᱠᱟᱱᱟ᱾
ᱚᱱᱠᱟᱹᱜᱮ ᱥᱮᱬᱟ ᱠᱟᱜ ᱨᱮᱦᱚᱸ ᱟᱹᱰᱤᱜ ᱜᱮ ᱠᱟᱹᱢᱤᱨᱮ ᱞᱟᱜᱟᱜᱼᱟ᱾
ᱦᱳᱭ ᱦᱳᱭ᱾
ᱦᱩᱸ ᱡᱟᱦᱟᱸ ᱥᱮᱡ ᱮᱢ ᱪᱟᱞᱟᱜᱼᱟ ᱮᱸᱰᱮ ᱠᱷᱟᱱ ᱚᱞ ᱩᱨᱩᱢ ᱜᱚᱫᱟᱹ᱾
ᱦᱳᱭ᱾
ᱦᱩᱸ᱾
ᱟᱯᱮ ᱫᱚ ᱚᱲᱟᱜ ᱨᱮᱫᱚ ᱚᱠᱚᱭ ᱚᱠᱚᱭ ᱯᱮ ᱛᱟᱦᱮᱸᱱᱟ?
ᱚᱲᱟᱜ ᱨᱮᱹᱫᱚ ᱛᱟᱦᱮᱸᱱᱟᱹᱞᱮ ᱜᱚᱲᱚᱢ ᱵᱩᱰᱷᱤ ᱢᱮᱱᱟᱭᱼᱟ ᱜᱚᱲᱚᱢ ᱦᱟᱲᱟᱢ ᱢᱮᱱᱟᱭᱼᱟ ᱟᱨ ᱟᱭᱳ ᱵᱟᱵᱟ ᱟᱨ ᱫᱟᱹᱭ ᱢᱮᱱᱟᱭᱼᱟ ᱫᱟᱫᱟ ᱢᱮᱱᱟᱭᱼᱟ ᱟᱨ ᱤᱧ ᱫᱚ ᱦᱚᱯᱚᱱ ᱜᱮᱹᱭᱟ ᱡᱷᱚᱛᱚ᱾
ᱚ ᱟᱪᱪᱷᱟ᱾
ᱟᱨ ᱪᱮᱫ ᱠᱚᱸᱯᱮ ᱪᱟᱥ ᱜᱮᱭᱟ ᱟᱸᱯᱮ ᱚᱱᱛᱮ?
ᱦᱚᱸ ᱪᱟᱥ ᱫᱚ ᱱᱤᱛᱚᱜ ᱫᱚ ᱢᱮᱱᱟᱹᱜ ᱠᱟᱫ ᱛᱟᱞᱮᱭᱟ᱾ ᱦᱮᱸ ᱵᱮᱸᱜᱟᱲ ᱠᱚ ᱢᱟᱹᱨᱤᱪ ᱠᱚ ᱛᱟᱨᱯᱚᱨᱮ ᱩᱪᱪᱷᱟᱹ ᱥᱮ ᱠᱚᱨᱚᱞᱟ ᱠᱚ ᱢᱮᱛᱟᱹᱜ ᱫᱚ ᱦᱳᱭ ᱚᱱᱟ᱾ ᱟᱨ ᱚᱱᱮ ᱵᱚᱨᱵᱚᱴ ᱠᱚ ᱚᱱᱟ ᱠᱚᱞᱮ ᱪᱟᱥ ᱠᱟᱜ ᱜᱮᱭᱟ᱾
ᱚ᱾
ᱟᱸᱞᱮᱥᱮᱫ ᱫᱚ ᱟᱹᱰᱤ ᱡᱳᱨ ᱚᱠᱚᱸᱭ ᱚᱠᱚᱸ ᱠᱚᱫᱚ ᱟᱹᱰᱤ ᱡᱳᱨ ᱠᱚ ᱪᱟᱥ ᱜᱮᱹᱭᱟ ᱠᱚ᱾
ᱚ ᱟᱪᱪᱷᱟ ᱛᱚᱵᱮ ᱟᱸᱯᱮ ᱥᱮᱱ ᱫᱚ ᱪᱮᱫ ᱠᱚ ᱯᱚᱨᱚᱵᱽ ᱦᱩᱭᱩᱹᱜ ᱜᱮᱛᱮ?
ᱯᱚᱨᱚᱵᱽ ᱫᱚ ᱟᱞ ᱥᱮᱫ ᱫᱚ ᱚ ᱪᱮᱫ ᱞᱮᱠᱟ ᱵᱟᱦᱟ ᱯᱚᱨᱚᱵᱽ ᱞᱮᱠᱟᱱᱟᱼᱜ ᱠᱚᱵᱤᱱ ᱞᱟᱹᱭ ᱦᱚᱪᱚᱭᱹᱫᱟ ᱥᱮ ᱪᱮᱫᱹᱞᱮᱠᱟ?
ᱦᱮᱸ ᱵᱟᱦᱟ ᱠᱚ ᱥᱚᱨᱦᱟᱹᱭ ᱠᱚ ᱪᱮᱫ ᱠᱚ ᱯᱚᱨᱚᱵᱽ ᱦᱩᱭᱩᱹᱜ ᱜᱮᱭᱟ?
ᱥᱚᱦᱚᱨᱟᱹᱭ ᱢᱟᱜ ᱢᱚᱬᱮ ᱫᱚ ᱟᱸᱞᱮ ᱥᱮᱫ ᱫᱚ ᱦᱩᱭᱩᱹᱜ ᱜᱮᱹᱭᱟ ᱡᱷᱚᱛᱚᱸᱱᱟᱜ ᱜᱮ᱾
ᱚ ᱟᱫᱚ ᱚᱠᱟ ᱞᱮᱠᱟᱹ ᱯᱮ ᱢᱟᱱᱟᱣᱼᱟ ᱟᱸᱯᱮ ᱥᱮᱱ ᱫᱚ?
ᱟᱞᱮ ᱥᱮᱫ ᱫᱚ ᱟᱹᱰᱤ ᱨᱟᱹᱥᱠᱟᱹ ᱜᱮᱠᱚᱸ ᱢᱟᱹᱱᱟᱣᱟᱚ ᱱᱚᱛᱮ ᱫᱚ᱾ ᱟᱸᱫᱚ ᱵᱟᱦᱟ ᱥᱚᱨᱦᱟᱹᱭ ᱢᱟᱜ ᱢᱚᱬᱮ ᱠᱚᱫᱚᱹ ᱟᱨ ᱥᱟᱠᱨᱟᱛ ᱠᱚ᱾ ᱟᱹᱰᱤ ᱨᱟᱹᱥᱠᱟᱹ ᱛᱮᱜᱮ ᱮᱠᱫᱚᱢ ᱯᱮ ᱯᱩᱱ ᱫᱤᱱ ᱟᱛᱮ᱾
ᱚ ᱟᱪᱪᱷᱟ᱾
ᱚ᱾ ᱛᱟᱦᱚᱹᱞᱮ ᱟᱸᱯᱮ ᱥᱮᱫ ᱚᱠᱟᱮ ᱞᱮᱠᱟ ᱠᱚ ᱢᱟᱱᱟᱣᱼᱟ ᱥᱮ ᱟᱸᱯᱮ ᱚᱱᱛᱮ ᱫᱚ ᱵᱟᱝ ᱯᱮ ᱵᱟᱦᱟ ᱵᱚᱸᱜᱟᱜ ᱜᱮᱭᱟ ᱵᱟᱦᱟ ᱥᱚᱦᱚᱨᱟᱼᱭ ᱠᱚᱸ?
ᱟᱞᱮ ᱱᱚᱛᱮ ᱢᱟ ᱚᱠᱚᱭ ᱵᱟᱝ ᱟᱸᱞᱮ ᱫᱚ ᱫᱤᱥᱚᱢ ᱨᱮᱹᱜᱮ ᱦᱩᱭᱩᱹᱜ ᱜᱮᱹᱭᱟ ᱚᱱᱟ ᱠᱚᱫᱚ᱾ ᱟᱸᱫᱚ ᱚᱱᱟᱢ ᱡᱟᱦᱟᱸᱟᱢ ᱞᱟᱹᱭ ᱠᱮᱫᱼᱟ ᱟᱱᱟ ᱢᱟᱜᱽ ᱢᱚᱲᱮ ᱫᱚ ᱦᱟᱸᱜ ᱱᱚᱣᱟ ᱜᱤᱧ ᱟᱸᱡᱚᱢ ᱠᱮᱫᱟ᱾
ᱯᱮ ᱦᱤᱡᱩᱜ ᱜᱮ ᱠᱟᱛᱮ ᱚᱱᱟ ᱵᱟᱦᱟ ᱢᱟᱜᱽ ᱢᱚᱬᱮ ᱠᱚᱨᱮ ᱫᱚ?
ᱦᱚᱸ ᱢᱟᱜᱽ ᱢᱚᱬᱮ ᱫᱚ ᱱᱚᱣᱟᱹᱜᱮ ᱦᱟᱸᱜ ᱤᱧ ᱟᱸᱡᱚᱢ ᱠᱮᱫᱟ᱾ ᱟᱸᱞᱮ ᱥᱮᱱ ᱫᱚ ᱚᱱᱟ ᱫᱚ ᱦᱟᱸᱜ ᱵᱟᱭ ᱦᱩᱭᱩᱹᱜ ᱜᱮᱭᱟ᱾ ᱟᱸᱫᱚ ᱚᱱᱟᱢ ᱞᱟᱹᱭ ᱞᱮᱹᱠᱷᱟᱱ ᱱᱟᱯᱟᱭᱚᱜᱼᱟ᱾ ᱪᱮᱫ ᱞᱮᱠᱟ ᱦᱩᱭᱩᱜᱼᱟ ᱪᱮᱫ ᱞᱮᱠᱟ ᱵᱟᱝ ᱚᱱᱟᱹᱫᱚ ᱪᱮᱫ ᱠᱚ ᱢᱮᱛᱟᱜᱼᱟ ᱚᱱᱟᱢ ᱞᱟᱹᱭ ᱞᱮᱹᱠᱷᱟᱱ ᱱᱟᱯᱟᱭ ᱠᱟᱜ-ᱟ᱾
ᱚ ᱢᱟᱜᱽ ᱢᱚᱬᱮ ᱦᱚᱸ ᱚᱱᱟ ᱫᱚ ᱵᱟᱦᱟ ᱵᱚᱸᱜᱟ ᱞᱮᱠᱟᱹᱜᱮ ᱦᱩᱭᱩᱹᱜ ᱜᱮᱭᱟ ᱦᱟᱸᱜ᱾
ᱦᱮᱸ᱾
ᱟᱨ ᱚᱱᱟ ᱫᱚ ᱢᱟᱱᱮᱹ ᱟᱸᱞᱮ ᱫᱚ ᱦᱟᱸᱜ ᱠᱷᱟᱱ ᱢᱚᱬᱮ ᱥᱮᱨᱢᱟᱹ ᱯᱚᱨ ᱯᱟᱨ ᱞᱮ ᱢᱟᱜᱽ ᱢᱚᱲᱮᱜ-ᱟ ᱢᱟᱱᱮ ᱯᱟᱨᱮ ᱥᱮᱨᱢᱟ ᱨᱮ ᱢᱤᱫ ᱡᱚᱠᱷᱟ ᱞᱮ ᱢᱟᱜᱽ ᱢᱚᱬᱮ ᱟᱨ ᱟᱛᱠ ᱟᱨᱮ ᱟᱫᱮᱠ ᱡᱟᱭᱜᱟ ᱠᱚᱨᱮ ᱫᱚ ᱯᱮ ᱥᱮᱨᱢᱟ ᱨᱮ ᱢᱤᱫᱡᱚᱠᱟ ᱠᱚ ᱢᱟᱜᱽ ᱢᱟᱲᱣ-ᱟ ᱟᱨ ᱨᱟᱫᱷᱮᱠ ᱥᱮᱢᱟ ᱫᱚ ᱯᱚᱛᱤ ᱥᱮᱨᱢᱟ ᱜᱮᱠᱚ ᱢᱟᱜᱽ ᱢᱚᱲᱮᱜ-ᱟ᱾ ᱱᱚᱝᱠᱟ ᱚᱠᱚᱭ ᱚᱠᱟᱞᱮᱠᱟ ᱟᱞᱮ ᱫᱚ ᱢᱚᱬᱮ ᱥᱮᱨᱢᱟ ᱨᱮ ᱢᱤᱫ ᱫᱷᱟᱣ᱾ ᱟᱨ ᱡᱮᱢᱚᱱ ᱵᱟᱦᱟ ᱨᱮᱫᱚ ᱡᱮᱢᱚᱱ ᱡᱮ ᱟᱠᱚᱨᱮᱱ ᱠᱩᱲᱤ ᱜᱤᱫᱽᱨᱟᱹ ᱜᱮ ᱠᱚ ᱱᱮᱣᱛᱟ ᱟᱹᱜᱩ ᱠᱚᱣᱟ ᱟᱨ ᱢᱟᱜᱽ ᱢᱚᱬᱮ ᱫᱚ ᱦᱩᱭᱩᱜ ᱠᱟᱱᱟ ᱡᱚᱛᱚ ᱢᱟᱱᱮ ᱵᱤᱴᱤ ᱛᱟᱠᱚ, ᱵᱤᱴᱤ ᱠᱩᱢᱟᱹᱝ ᱟᱨ ᱱᱩᱠᱩ ᱫᱤᱫᱤ ᱛᱮᱧᱟᱝ ᱛᱟᱠᱚ᱾ ᱠᱚ ᱥᱮ ᱢᱟᱹᱭ ᱛᱟᱠᱚ᱾ ᱡᱚᱛᱚ ᱜᱮᱠᱚ ᱱᱮᱛ ᱛᱟᱠᱚ ᱢᱟᱱᱮ ᱡᱚᱛᱚ ᱨᱚᱠᱚᱢ ᱯᱮᱲᱟ ᱜᱮᱠᱚ ᱱᱮᱣᱛᱟ ᱠᱚᱣᱟ ᱟᱨᱠᱤ, ᱵᱟᱦᱟ ᱨᱮᱫᱚ ᱡᱮᱢᱚᱱ ᱩᱱᱟᱹᱜ ᱯᱮᱲᱟ ᱵᱟᱝᱠᱚ ᱱᱮᱣᱛᱟ ᱛᱟ ᱠᱚᱣᱟ᱾ ᱢᱟᱜ ᱢᱚᱬᱮ ᱨᱮᱫᱚ ᱡᱚᱛᱚ ᱠᱚ ᱱᱮᱣᱛᱟ ᱠᱚᱣᱟ᱾
ᱛᱚᱵᱮ ᱢᱟᱜᱽ ᱢᱚᱬᱮ ᱫᱚ ᱦᱟᱸᱜ ᱞᱟᱹᱴᱩ ᱜᱮ ᱦᱩᱭᱩᱜᱼᱟ ᱢᱟᱨᱟᱝ ᱛᱮ ᱵᱟᱝ ᱢᱟᱨᱟᱝ ᱜᱮ᱾
ᱠᱟᱜᱮ ᱦᱩᱭᱩᱜ-ᱟ ᱟᱨ ᱚᱱᱟ ᱫᱚ ᱵᱟᱦᱟ ᱵᱚᱸᱜᱟ ᱞᱮᱠᱟᱜᱮ ᱵᱟᱦᱟ ᱵᱚᱸᱜᱟ ᱡᱮᱢᱚᱱ ᱚᱱᱠᱟ ᱜᱮ᱾
ᱚ ᱟᱪᱪᱷᱟ᱾
ᱦᱩᱸ᱾
ᱛᱚᱵᱮ ᱢᱟᱜᱢᱚᱬᱮ ᱨᱮ ᱰᱷᱮᱨ ᱯᱮ ᱨᱟᱹᱥᱠᱟᱹᱭᱟ ᱥᱮ ᱤᱭᱟᱹᱨᱮ? ᱚᱱᱟ ᱪᱮᱫ ᱠᱚ ᱞᱟᱹᱭᱟ? ᱵᱟᱦᱟ ᱨᱮ᱾
ᱟᱞᱮ ᱫᱚ ᱦᱟᱸᱜ ᱠᱷᱟᱱ ᱢᱟᱜᱽ ᱢᱚᱬᱮ ᱨᱮᱜᱮ ᱟᱹᱰᱤ ᱡᱳᱨ ᱨᱟᱹᱥᱠᱟᱹ ᱫᱚ ᱵᱩᱡᱷᱟᱹᱜ ᱜᱮᱭᱟ᱾ ᱵᱟᱦᱟ ᱨᱮᱦᱚᱸ ᱨᱟᱹᱥᱠᱟᱹ ᱫᱚ ᱵᱩᱡᱷᱟᱹᱜ ᱜᱮᱭᱟ ᱵᱟᱝ ᱫᱚ ᱵᱟᱝᱟ᱾ ᱵᱟᱦᱟ ᱨᱮᱫᱚ ᱫᱟᱜ ᱫᱩᱞ ᱧᱟᱢᱚᱜᱼᱟ ᱠᱤᱱᱛᱩ ᱢᱟᱜᱽ ᱢᱚᱬᱮ ᱨᱮᱫᱚ ᱫᱟᱜ ᱫᱩᱞ ᱵᱟᱝ ᱜᱟᱱᱚᱜᱼᱟ᱾
ᱚ᱾
ᱚ ᱵᱟᱦᱟ ᱨᱮᱫᱚ ᱡᱮᱢᱚᱱ ᱡᱟᱞᱮ ᱢᱟᱦᱟ ᱦᱤᱞᱳᱜ ᱯᱩᱨᱟᱹ ᱥᱮᱛᱟᱜ ᱠᱷᱚᱱᱟᱜ ᱟᱹᱭᱩᱵ ᱫᱷᱟᱹᱨᱤᱡ ᱪᱮᱫ?
ᱟᱱᱮᱜ-ᱱᱮᱛᱟᱨ ᱦᱩᱭ ᱞᱮᱱ ᱛᱟᱯᱮᱭᱟ ᱢᱟᱜᱽ ᱢᱚᱬᱮ ᱫᱚ ᱥᱮ ᱥᱮᱴᱮᱨ ᱦᱤᱡᱩᱜ ᱠᱟᱱ ᱛᱟᱯᱮ ᱯᱮ ᱥᱮ ᱯᱟᱨᱚᱢᱮᱱ ᱛᱟᱯᱮᱭᱟ?
ᱠᱟᱱ ᱛᱟᱞᱮᱭᱟ ᱯᱚᱨᱮᱨ ᱥᱮᱨᱢᱟ ᱦᱩᱭᱩᱜᱼᱟ ᱟᱨᱠᱤ᱾
ᱚ ᱛᱟᱞᱦᱮ ᱢᱟ ᱟᱹᱰᱤ ᱵᱮᱥ᱾ ᱪᱟᱞᱟᱜ ᱦᱩᱭᱩᱜᱼᱟ ᱟᱨ ᱩᱱᱟᱜ ᱵᱟᱹᱧ ᱧᱮᱞ ᱠᱟᱫᱟ ᱛᱚ᱾ ᱦᱚᱸ ᱪᱟᱞᱟᱜ ᱟᱞᱮ᱾
ᱦᱳᱭ᱾
ᱦᱳᱭ᱾
ᱦᱩᱸ
ᱟᱯᱮ ᱦᱚᱸ ᱱᱚᱛᱮ ᱦᱤᱡᱩᱜ ᱯᱮ ᱫᱟᱬᱟᱱ ᱡᱟᱦᱟᱸ ᱛᱤᱥ
ᱦᱮᱸ ᱦᱮᱸᱪᱟᱞᱟᱜ ᱟᱞᱮ
ᱦᱳᱭ ᱦᱤᱡᱩᱜ ᱯᱮ
ᱦᱩ
ᱟᱨ ᱥᱚᱨᱦᱟᱭ ᱫᱚ ᱛᱤᱱ‌ ᱨᱮ ᱵᱟᱝ-ᱟ ᱵᱟᱝ ᱦᱩᱭᱩᱜ ᱜᱮᱭᱟ ᱚᱱᱟ ᱫᱚ ᱚᱱᱟ ᱠᱷᱟᱹᱛᱤᱨ ᱱᱚᱣᱟᱜᱤᱧ ᱟᱸᱡᱚᱢ ᱜᱮᱭᱟ ᱟᱫᱚ ᱚᱱᱟ ᱠᱷᱟᱹᱛᱤᱨ ᱤᱧ ᱠᱩᱞᱤ ᱠᱮᱫ ᱢᱮᱭᱟ
ᱟᱨ ᱛᱚᱵᱮ ᱟᱯᱮ ᱥᱮᱱ ᱥᱚᱦᱚᱨᱟᱭ ᱫᱚ ᱛᱤᱱᱟᱹᱜ ᱫᱤᱱ ᱠᱚ ᱢᱟᱱᱟᱣᱟ?
ᱟᱞᱮ ᱥᱮ ᱥᱚᱦᱨᱟᱭ ᱫᱚ ᱢᱤᱫ ᱫᱤᱱ ᱜᱮᱠᱚ ᱢᱟᱱᱟᱣ ᱜᱮᱭᱟ ᱠᱚ
ᱚ ᱢᱤᱫ ᱫᱤᱱ
ᱦᱚᱸ ᱢᱤᱫ ᱫᱤᱱ ᱜᱮ ᱟᱞᱮ ᱥᱮᱜ ᱫᱚ ᱥᱚᱦᱚᱨᱟᱭ ᱫᱚ ᱢᱟᱱᱮ ᱟᱸᱡᱚᱢ ᱦᱩᱭ ᱟᱠᱟᱱᱟ ᱡᱮ ᱢᱚᱬᱮ ᱥᱤᱧ ᱢᱚᱬᱮ ᱧᱤᱫᱟᱹ ᱠᱚ ᱮᱱᱮᱡᱟ ᱠᱚ ᱥᱮᱨᱮᱧ ᱟᱠᱚ ᱠᱤᱱᱛᱩ ᱟᱞᱮ ᱫᱚ ᱳᱝ-ᱚᱱᱠᱟ ᱫᱚ ᱵᱟᱝ
ᱚ ᱪᱮᱫ ᱞᱟᱹᱜᱤᱫ ᱢᱤᱫ ᱫᱤᱱ ᱫᱚᱯᱮ ᱢᱟᱱᱟᱣᱟ?
ᱦᱚᱸ
ᱪᱮᱫ ᱞᱟᱹᱜᱤᱫ ᱢᱤᱫ?
ᱢᱤᱫ ᱫᱤᱱ ᱫᱚ ᱚᱱᱮ ᱰᱟᱺᱝᱨᱤ ᱠᱚ ᱨᱟᱹᱥᱠᱟᱹ ᱦᱚᱪᱚ ᱞᱟᱜᱟᱜ ᱥᱮ ᱚᱱᱟ ᱥᱟᱶᱛᱮ ᱟᱵᱚ ᱥᱟᱱᱟᱢ ᱢᱟᱹᱱᱢᱤ ᱠᱚᱦᱚᱸ ᱠᱚ ᱨᱟᱹᱥᱠᱟᱹᱭᱟ ᱠᱚ
ᱡᱮᱢᱚᱱ ᱟᱞᱮ ᱥᱮᱱ ᱫᱚ ᱢᱚᱬᱮ ᱫᱤᱱ ᱠᱚ ᱢᱟᱱᱟᱣᱟ ᱟᱯᱮ ᱥᱮᱱ ᱫᱚ ᱢᱤᱫ ᱫᱤᱱ᱾
ᱦᱳᱭ
ᱚ ᱟᱯᱮ ᱥᱮᱱ ᱫᱚ ᱟᱨ ᱵᱤᱨ ᱫᱤᱥᱚᱢ ᱥᱮ ᱚᱱᱠᱟ ᱵᱤᱞᱟᱹᱱ ᱫᱤᱥᱚᱢ?
ᱟᱞᱮ ᱫᱚᱞᱮ ᱦᱩᱭᱩᱜ ᱠᱟᱱᱟ ᱚ ᱵᱤᱨ ᱫᱤᱥᱚᱢ ᱦᱚᱸ ᱯᱩᱨᱟᱹ ᱫᱚ ᱵᱟᱝ ᱟᱨ ᱵᱤᱞᱟᱹᱛ ᱫᱤᱥᱚᱢ ᱦᱚᱸ ᱯᱩᱨᱟᱹ ᱫᱚ ᱵᱟᱝ᱾ ᱚᱱᱟ ᱛᱟᱞᱟ ᱨᱮ ᱢᱮᱱᱟᱜ ᱟᱠᱟᱜ ᱞᱮᱭᱟ᱾